ᱦᱮᱹᱞᱳ ᱾
ᱦᱳᱭ, ᱞᱟᱹᱭᱫᱟᱹᱧ ᱨᱚᱲ ᱠᱚ ᱟᱸᱡᱚᱢᱚᱜ ᱠᱟᱱ ᱜᱮᱭᱟ?
ᱦᱮᱸ, ᱟᱸᱡᱚᱢᱚᱜ ᱠᱟᱱᱟ ᱾
ᱟᱪ-ᱪᱷᱟ, ᱴᱷᱤᱠᱟᱹᱱ ᱜᱮᱭᱟ ᱦᱳᱭ ᱢᱟ ᱛᱟᱦᱚᱞᱮ ᱞᱟᱹᱭ ᱢᱮ ᱠᱷᱟᱱ ᱪᱮᱜ ᱮᱢ ᱪᱤᱠᱟᱹᱭᱮᱫᱟ?
ᱚᱸᱪ, ᱪᱮᱫ ᱦᱚᱸ ᱵᱟᱝ ᱦᱚᱸᱜ-ᱚᱸᱭ ᱫᱩᱲᱩᱵ ᱟᱠᱟᱹᱱᱟᱧ ᱾
ᱟᱪ-ᱪᱷᱟ ᱾
ᱟᱢ ᱫᱚ?
ᱤᱧ ᱦᱚᱸ ᱱᱚᱝᱠᱟ ᱜᱮ ᱚ-ᱟᱜ ᱚᱲᱟᱜ ᱠᱚᱨᱮ ᱜᱮ ᱢᱤᱱᱟᱹᱧᱟ ᱦᱟᱸᱠᱷᱟᱱ ᱾ ᱚᱲᱟᱜ ᱠᱚᱨᱮ ᱜᱤᱧ ᱫᱩᱲᱩᱵ ᱵᱟᱲᱟᱭ ᱠᱟᱱᱟ ᱟᱨ ᱠᱟᱹᱢᱤ ᱠᱚ ᱠᱟᱹᱴᱤᱡ ᱚᱲᱟᱜ ᱠᱚᱨᱮᱱᱟᱜ ᱢᱮᱱᱟᱜᱼᱟ ᱜᱩᱦᱩᱢ ᱠᱩᱧ ᱛᱟᱥᱮᱹ ᱟᱠᱟᱫᱟ ᱠᱷᱟᱱ
ᱟᱪ-ᱪᱷᱟ, ᱫᱟᱜ ᱠᱚᱫᱚ ᱫᱤᱱ ᱫᱚ ᱵᱟᱭ ᱫᱟᱜ ᱫᱟ ᱛᱚ ᱵᱟᱝ?
ᱛᱮᱹᱦᱮᱹᱧ ᱫᱚ ᱵᱟᱭ ᱫᱟᱜ ᱟᱠᱟᱫᱟ ᱥᱮᱹᱛᱳᱝ ᱠᱟᱫᱟᱭ ᱫᱚᱢᱮ ᱾
ᱨᱤᱢᱤᱞᱥ ᱾
ᱨᱤᱢᱤᱞ ᱦᱚᱸᱵᱷ ᱯᱩᱨᱟᱹ ᱵᱟᱝ ᱯᱷᱟᱸᱠᱟ ᱜᱮᱭᱟ ᱯᱩᱨᱟᱹ ᱮᱠᱫᱚᱢ ᱦᱟᱱᱮ ᱱᱤᱞ ᱜᱮ ᱧᱮᱞᱚᱜ ᱠᱟᱱᱟ ᱟᱨ ᱯᱳᱸᱲ ᱜᱮ ᱾
ᱚ ᱛᱟᱦᱞᱮ ᱯᱷᱟᱸᱠᱟᱭᱟ ᱥᱮ ᱪᱮᱫ ᱜᱟᱯᱟ ᱫᱚ?
ᱟᱫᱚ ᱦᱳᱭ ᱱᱚᱜᱼᱚ ᱱᱚᱝᱠᱟ ᱞᱮᱠᱷᱟᱱ ᱫᱚ ᱟᱫᱚ ᱦᱳᱲᱳ ᱨᱚᱦᱚᱭ ᱠᱚ ᱠᱟᱹᱴᱤᱡ ᱮᱴᱠᱮᱴᱚᱸᱬᱮ ᱵᱷᱟᱜᱮᱹ ᱜᱮ ᱦᱳᱭᱳᱜᱼᱟ ᱾ ᱮᱜᱻ ᱫᱟᱜ ᱤᱫᱤ ᱫᱚ ᱞᱟᱹᱠᱛᱤ ᱠᱟᱱᱟ ᱵᱟᱠᱷᱟᱡ ᱮᱢᱱᱤ ᱛᱮᱜᱮ ᱫᱟᱜ ᱫᱚ ᱵᱟᱝ ᱟᱹᱛᱩᱜ ᱠᱚᱱᱚ ᱟᱞᱮᱥᱮᱜ ᱟᱨ ᱚᱱᱠᱟ ᱫᱟᱜ ᱦᱚᱸ ᱵᱟᱭ ᱫᱟᱜ ᱫᱟ ᱠᱟᱹᱴᱤᱡ ᱦᱚᱸ ᱡᱩᱫᱤ
ᱛᱟᱦᱚᱞᱮ ᱵᱚᱨᱥᱟ ᱨᱮ ᱦᱟᱹᱠᱳ ᱛᱚ ᱫᱚᱢᱮ ᱫᱚᱢᱮ ᱯᱮ ᱡᱚᱢ ᱠᱚᱣᱟ?
ᱵᱟᱝ ᱥᱮ ᱚᱠᱟᱨᱮ ᱦᱟᱹᱠᱳᱢ ᱧᱟᱢ ᱠᱚᱣᱟ ᱦᱟᱹᱠᱳ ᱫᱚ ᱦᱤᱡᱩᱜ ᱨᱮᱥᱮᱜ ᱠᱚ ᱚᱱᱟ, ᱚᱠᱟ ᱞᱮᱠᱟ ᱛᱮᱠᱚ ᱦᱤᱡᱩᱜᱼᱟ ᱫᱟᱜ ᱜᱮ ᱵᱟᱹᱱᱩᱜ ᱛᱟᱢ ᱫᱚ᱾
ᱦᱳᱭ ᱟᱨᱠᱤ ᱢᱟᱱᱮ ᱡᱚᱠᱷᱚᱱ ᱫᱟᱜ ᱵᱚᱨᱥᱟ ᱟᱨᱦᱚ ᱟᱬᱜᱚᱭᱟᱭ ᱡᱩᱫᱤ?
ᱮᱸ ᱵᱚᱨᱥᱟ ᱡᱩᱫᱤ ᱟᱬᱜᱚᱭᱟᱭ, ᱚ ᱮᱴᱟᱜ ᱮᱴᱟᱜ ᱵᱚᱪᱷᱚᱨ? ᱮᱴᱟᱜ ᱮᱴᱟᱜ ᱵᱚᱪᱷᱚᱨ ᱫᱚ ᱦᱳᱭ ᱱᱚᱝᱠᱟ ᱫᱚ ᱮᱴᱟᱜ ᱮᱴᱟᱜ ᱵᱚᱪᱷᱚᱨ ᱫᱚᱞᱮ ᱧᱟᱢ ᱵᱟᱲᱟ ᱟᱠᱟᱜ ᱠᱚᱜᱮᱭᱟ ᱵᱷᱟᱜᱮ ᱜᱮ᱾
ᱟᱹᱰᱤ ᱜᱮ ᱟ ᱟᱯᱮ ᱥᱮᱫ ᱫᱚ ᱛᱟᱦᱚᱞᱮ ᱪᱮᱫ ᱞᱮᱠᱟ ᱦᱟᱹᱠᱳ ᱠᱚ?
ᱟᱞᱮ ᱥᱮᱱᱦᱚ ᱫᱚᱢᱮ ᱦᱟᱹᱠᱳ ᱵᱟᱹᱭᱦᱟᱹᱲ ᱨᱮ ᱟᱹᱛᱩ ᱦᱤᱡᱩᱜ ᱟᱠᱚ ᱫᱚᱢᱮ᱾ ᱦᱚᱲᱟᱜ ᱜᱟᱹᱰᱭᱟᱹ ᱠᱚ ᱫᱟᱜ ᱛᱮ ᱯᱮᱨᱮᱡᱚᱜᱼᱟ ᱢᱟᱴ ᱢᱚᱴᱟ ᱢᱚᱴᱟ ᱦᱟᱹᱠᱳ ᱠᱚ ᱫᱟᱹᱲᱟ᱾
ᱟᱪᱪᱷᱟ ᱟᱪᱷᱟ ᱟ ᱛᱟᱦᱟᱞᱮ ᱜᱮ
ᱦᱚ ᱯᱮᱲᱟ ᱯᱟᱹᱲᱦᱟᱹ ᱫᱚᱢᱮ ᱠᱚ ᱪᱟᱞᱟᱱ ᱠᱚᱣᱟ ᱟᱨᱠᱤ ᱟᱠᱷᱨᱤᱧ ᱵᱟᱠᱚ ᱦᱟᱮ ᱟᱠᱷᱨᱤᱧ ᱦᱚᱸᱠᱚ ᱟᱠᱷᱨᱤᱧ ᱠᱚ ᱜᱮᱭᱟ ᱡᱮ ᱡᱮᱢᱚᱱ ᱫᱚ᱾ ᱵᱤᱥᱤ ᱠᱚ ᱥᱟᱵ ᱞᱮᱠᱚ ᱠᱷᱟᱱ ᱪᱤᱠᱟᱹ ᱠᱚᱣᱟᱢ᱾
ᱟᱪᱪᱷᱟ,
ᱡᱟᱦᱟᱸᱭ ᱡᱟᱦᱟᱸᱭᱟᱜ ᱠᱩᱱᱟᱹ ᱥᱟᱵ ᱡᱟᱹᱭᱜᱮ ᱵᱟᱹᱱᱩᱜ ᱛᱟᱠᱚᱣᱟ ᱡᱟᱭᱜᱟ ᱩᱱᱠᱩ ᱫᱚ ᱦᱟᱛᱟᱣ ᱦᱠᱚ ᱦᱟᱛᱟᱣ ᱠᱚᱣᱟ᱾
ᱦᱳᱭ ᱦᱳᱭ,
ᱟᱞᱮᱭᱟᱜ ᱢᱤᱫᱴᱮᱱ ᱵᱟᱹᱭᱦᱟᱹᱲ ᱨᱮ ᱢᱟᱨᱟᱝ ᱢᱤᱫᱴᱮᱱ ᱜᱟᱹᱰᱭᱟᱹ ᱢᱮᱱᱟᱜ ᱛᱟᱞᱮᱭᱟ ᱦᱮᱸ ᱵᱟᱸᱫᱷᱽ᱾ ᱪᱮᱜ ᱯᱮ ᱞᱟᱹᱜᱤᱭᱟ ᱟᱯᱮ ᱫᱚ ᱜᱟᱹᱰᱤᱭᱟᱹ ᱵᱟᱸᱫᱷᱽ?
ᱦᱳᱭ ᱦᱳᱭ ᱟᱞᱮ ᱫᱚ ᱡᱷᱚᱛᱚ ᱜᱮᱞᱮ ᱞᱟᱹᱭ ᱜᱮᱭᱟ ᱟᱞᱮ ᱫᱚ᱾
ᱝ ᱟ ᱚᱸᱰᱮ ᱠᱷᱚᱱᱟᱜ ᱡᱚᱠᱷᱚᱱ ᱜᱮ ᱡᱚᱠᱷᱚᱱ ᱫᱚᱢᱮ ᱫᱟᱜ ᱦᱤᱡᱩᱜᱼᱟ᱾ ᱟᱫᱚ ᱩᱱᱠᱩ ᱦᱟᱹᱠᱩ ᱡᱚᱛᱚ ᱠᱚ ᱫᱟᱹᱲ ᱛᱟᱞᱮ ᱟᱞᱮ ᱦᱚᱸ᱾
ᱟᱪᱪᱷᱟ ᱟᱫᱚ ᱛᱟᱦᱟᱞᱮ ᱚᱱᱠᱟ ᱫᱚ ᱟᱫᱚ, ᱚ ᱯᱟᱲ ᱛᱟᱦᱟᱞᱮ ᱵᱚᱲᱚᱭ ᱯᱮ ᱵᱟᱠᱷᱟᱱ ᱚᱸᱠᱟ ᱫᱚ ᱡᱷᱚᱛᱚ ᱦᱟᱹᱠᱳ ᱠᱚ ᱫᱟᱹᱲ ᱪᱟᱵᱟ ᱞᱮᱱᱠᱷᱟᱱ ᱩᱱᱠᱩ ᱫᱚ ᱦᱟᱠ
ᱫᱤᱱ ᱠᱟᱞᱚᱢ ᱢᱟᱱᱮ, ᱫᱤᱱ ᱠᱟᱞᱢ ᱠᱚ ᱫᱟᱹᱲ ᱞᱮᱫ ᱛᱟᱞᱮᱭᱟ ᱢᱟᱱᱮ ᱟᱹᱰᱤ ᱩᱛᱟᱹᱨ ᱦᱟᱹᱠᱩ ᱜᱮ᱾
ᱟᱪᱪᱷᱟ ᱟᱫᱚ ᱦᱳᱭ, ᱦᱳᱭ ᱮᱱᱛᱮ ᱦᱟᱹᱠᱳ ᱦᱚᱸ ᱢᱤᱫᱴᱟᱝ ᱩᱱᱠᱩ ᱦᱚᱸ ᱚᱱᱮ ᱪᱟᱥ ᱞᱮᱠᱟ ᱦᱟᱹᱠᱳ ᱦᱚᱸ ᱢᱤᱫᱴᱟᱝ ᱪᱟᱥ᱾ ᱠᱚ ᱢᱮᱱᱟ ᱟᱨᱠᱤ ᱦᱟᱹᱠᱳ ᱪᱟᱥ ᱦᱳᱭ᱾ ᱟᱫᱚ ᱩᱱᱠᱩ ᱡᱩᱫᱤᱢ ᱫᱟᱹᱲ ᱦᱚᱪᱚ ᱠᱚᱣᱟ ᱟᱫᱚ ᱛᱟᱦᱟᱞᱮ ᱟᱫᱚ ᱪᱮᱫ ᱫᱚ ᱛᱟᱦᱮᱱ ᱛᱟᱢᱟ ᱪᱮᱞᱮ ᱠᱚᱨ
ᱦᱳᱭ ᱦᱳᱭ ᱠᱚᱥᱴᱚ ᱵᱩᱡᱷᱟᱹᱜᱼᱟ ᱩᱱᱟᱹᱜ, ᱠᱚᱥᱴᱚ ᱠᱟᱛᱮᱢ ᱟᱲᱟᱜ ᱠᱚᱣᱟᱢ ᱤᱭᱟᱹ ᱠᱚᱣᱟᱢ ᱟᱨ ᱡᱩᱫᱤ ᱵᱟᱢ ᱧᱟᱢ ᱠᱚᱣᱟ ᱢᱩᱪᱟᱹᱫ ᱨᱮ ᱦᱟᱨᱟ ᱠᱟᱛᱮᱫ᱾
ᱦᱳᱭ ᱟᱫᱚ ᱟᱞᱮ ᱥᱮᱫ ᱫᱚ ᱱᱚᱝᱠᱟ ᱠᱮ ᱱᱮᱞ ᱠᱚᱦᱚᱸ ᱵᱟᱹᱱᱩᱜᱼᱟ ᱟᱨ ᱱᱚᱝᱠᱟ ᱡᱟᱦᱟᱸ ᱜᱟᱹᱰᱭᱟᱹ ᱠᱚᱦᱚᱸ ᱵᱟᱹᱱᱩᱜᱼᱟ ᱟᱫᱚ ᱚᱱᱟ, ᱜᱟᱹᱰᱭᱟᱹ ᱠᱚᱨᱮᱜ ᱢᱤᱫ ᱵᱟᱨ ᱦᱟᱹᱠᱳ ᱠᱚ ᱛᱩᱫ ᱠᱚᱜᱼᱟ ᱠᱚ ᱢᱮᱱᱟᱜ ᱫᱚ ᱢᱮᱱᱟᱜ ᱨᱮᱦᱚᱸ ᱟᱫᱚ ᱢᱤᱫᱴᱟᱝ ᱜᱟᱹᱰᱭᱟᱹ ᱛᱟᱦᱮᱸ ᱠᱟᱱᱟ ᱢᱟᱱᱮ ᱟᱞᱮ ᱟᱹᱛᱩᱳ ᱨᱮᱱᱟᱜ ᱱᱚᱣᱟᱜᱮ ᱱᱚᱝᱠᱟ ᱟᱫᱚ ᱢᱤᱫᱴᱟᱝ ᱜᱟᱹᱰᱟᱜ ᱛᱟᱦᱮᱸ ᱠᱟᱱᱟ ᱟᱫᱚ ᱚᱱᱟ ᱜᱟᱹᱰ ᱜᱟᱰᱤᱭᱟᱹᱜ ᱫᱚ ᱵᱷᱚᱨᱟᱴ ᱦᱮᱡ ᱟᱠᱟᱱᱟ ᱟᱫᱚ ᱚᱸᱰᱮ ᱫᱚ ᱦᱟᱹᱠᱩ ᱢᱟᱠᱩ ᱪᱮᱞᱮ ᱦᱚᱸ ᱵᱟᱹᱱᱩᱜ ᱠᱚᱣᱟ ᱚᱱᱮ ᱠᱟᱹᱴᱤᱡ ᱪᱟᱞᱟᱝ ᱫᱟᱜ ᱥᱟᱦᱚᱵᱼᱟ ᱵᱤᱥᱤ ᱦᱚᱸ ᱵᱟᱝ᱾ ᱟᱹᱰᱤ ᱢᱟᱨᱟᱝ ᱜᱟᱹᱰᱭᱟᱹ ᱛᱟᱦᱮᱸ ᱠᱟᱱᱟ ᱚᱱᱟ ᱜᱟᱹᱰᱭᱟᱹ ᱵᱷᱚᱨᱟᱴ ᱠᱟᱱᱟ᱾ ᱟᱫᱚ ᱤᱱᱟᱹ ᱠᱷᱟᱹᱛᱤᱨ ᱟᱫᱚ ᱱᱚᱰᱮ ᱦᱟᱹᱠᱳ ᱚᱱᱟ ᱠᱷᱚᱱ ᱦᱚᱠᱚ ᱛᱩᱫ ᱠᱚᱣᱟ ᱠᱚ ᱟᱫᱚ ᱢᱮᱱ ᱠᱷᱟᱱ ᱟᱫᱚ ᱟᱠᱳ ᱦᱚ ᱵᱟᱠᱚ ᱛᱳᱫᱳᱜ ᱠᱟᱱᱟ ᱱᱤᱭᱟᱹ ᱫᱷᱟᱣ ᱫᱚ ᱠᱟᱹᱴᱤᱡ ᱪᱟᱞᱟᱝ ᱦᱚᱸ ᱫᱟᱜ ᱜᱮ ᱵᱟᱝ ᱟᱹᱛᱩ ᱞᱮᱱ ᱠᱚᱴᱟ ᱫᱤᱱ ᱯᱚᱨᱮᱼᱼ ᱦᱳᱭ
ᱠᱤᱱᱛᱩ ᱟᱞᱮ ᱫᱷᱟᱨᱮ ᱨᱮᱱ ᱦᱚᱲ ᱫᱚ ᱥᱮ ᱠᱤᱱᱛᱩ ᱫᱟᱜ ᱛᱮᱫᱚ ᱵᱟᱠᱚ ᱚᱵᱷᱟᱵᱚᱜ ᱜᱮᱭᱟ ᱢᱟᱱᱮ ᱠᱟᱹᱴᱤᱡ ᱦᱚᱸ ᱵᱟᱝ ᱢᱟᱱᱮ ᱜᱚᱴᱟ ᱜᱟᱹᱰᱭᱟᱹ ᱜᱮᱢ ᱧᱮᱞᱟ ᱯᱩᱨᱟᱹ ᱡᱟᱦᱟᱸ ᱛᱤᱱᱟᱹᱜ ᱪᱟᱹᱛ ᱵᱟᱹᱭᱥᱟᱹᱠᱷ ᱞᱚᱞᱚ ᱥᱤᱛᱩᱝ ᱪᱟᱞᱟᱜ ᱨᱮᱦᱚᱸ ᱫᱟᱜ ᱮᱢ ᱧᱟᱢ ᱜᱮᱭᱟ ᱢᱟᱱᱮ ᱜᱟᱹᱰᱤᱭᱟ ᱨᱮ ᱡᱮ ᱫᱟᱜ ᱠᱚᱢ ᱜᱮᱭᱟ ᱥᱮ ᱪᱮᱫ ᱫᱟᱜ ᱮᱢ ᱧᱟᱢ ᱜᱮᱭᱟ ᱟᱨᱠᱤ ᱛᱟᱦᱮᱱ ᱜᱮᱭᱟ ᱫᱟᱜ ᱚᱱᱟ ᱦᱩᱭᱱᱟ ᱛᱟᱯᱚᱨᱮᱼᱼ ᱚᱵᱷᱟᱵᱚᱜ ᱜᱮᱭᱟ
ᱟᱪᱪᱷᱟ ᱟᱪᱪᱷᱟ
ᱡᱮᱢᱚᱱ ᱵᱤᱨ ᱫᱤᱥᱚᱢ ᱡᱮᱢᱚᱱ ᱪᱮᱫᱠᱟ ᱴᱮᱝᱠᱤ ᱠᱚᱫᱚ ᱫᱟᱜ ᱠᱚ ᱤᱫᱤᱭ ᱟᱠᱚ ᱜᱮᱭᱟ ᱥᱮ ᱠᱚᱥᱴᱚ ᱜᱤᱧ ᱵᱩᱡ ᱜᱮᱭᱟ ᱤᱧ ᱫᱚᱼᱼ
ᱦᱳᱭ ᱦᱳᱭ ᱫᱟᱜ ᱚᱱᱮ ᱧᱩ ᱫᱟᱜ ᱫᱚ ᱟᱞᱮ ᱥᱮᱫ ᱦᱚᱸ ᱢᱮᱱᱟᱜ ᱫᱚ ᱢᱮᱱᱟᱜᱼᱟ ᱚᱱᱟ ᱫᱚ ᱠᱚᱥᱴᱚ ᱵᱟᱹᱱᱩᱜᱼᱟ ᱢᱮᱱ ᱠᱷᱟᱱ ᱱᱚᱜᱼ ᱱᱟ ᱤᱭᱟᱹ ᱟᱫᱚ ᱚᱱᱟ ᱜᱟᱹᱰᱭᱟᱹ ᱠᱚ ᱨᱮᱱᱟᱜ ᱫᱟᱜᱼᱼ ᱚᱱᱟ ᱫᱚ ᱠᱟᱹᱴᱤᱡ ᱚᱥᱩᱵᱤᱫᱟ ᱧᱚᱜ ᱜᱮᱭᱟ ᱟᱫᱚ ᱦᱚᱸᱜᱼᱚᱭ ᱟᱨ ᱠᱤᱪᱷᱩ ᱫᱤᱱᱼᱼ ᱢᱟᱱᱮ ᱠᱤᱪᱷᱩ ᱫᱤᱱ ᱵᱚᱞᱛᱮ ᱪᱮᱫ ᱞᱮᱠᱟ ᱚᱱᱠᱟ ᱨᱮᱭᱟᱲ ᱫᱤᱱ ᱡᱚᱠᱷᱚᱱ ᱚᱱᱠᱟ ᱢᱟᱜᱽ ᱯᱷᱟᱹᱜᱩᱱ ᱫᱤᱱᱼᱼ ᱚᱱᱟ ᱯᱳᱥ ᱢᱟᱜᱽ ᱫᱤᱱ ᱟᱫᱚ ᱩᱱ ᱫᱚ ᱫᱟᱜ ᱠᱚ ᱧᱮᱞ ᱠᱟᱫᱟ ᱵᱚᱱ ᱟᱸᱡᱮᱫᱚᱜ ᱜᱮᱭᱟ ᱫᱚᱢᱮ ᱜᱮ ᱟᱫᱚ ᱛᱟᱦᱚᱞᱮ ᱟᱞᱮ ᱥᱮᱫ ᱩᱱ ᱚᱠᱛᱚ ᱫᱚ ᱦᱳᱭ ᱩᱱ ᱚᱠᱛᱚ ᱫᱚ ᱟᱞᱮ ᱥᱮᱫ ᱫᱚ ᱚᱱᱠᱟ ᱯᱩᱨᱟᱹ ᱟᱸᱡᱮᱫ ᱪᱟᱵᱟᱜᱼᱟ
ᱟᱪᱪᱷᱟ ᱛᱟᱦᱚᱞᱮ ᱤᱭᱟᱹ ᱵᱟᱠᱚ ᱧᱟᱢᱚᱜᱼᱟ ᱪᱮᱫ ᱠᱚ ᱞᱟᱹᱭᱟ ᱠᱟᱴᱠᱚᱢ ᱠᱚ
ᱮᱸ ᱠᱟᱴᱠᱚᱢ ᱠᱚ ᱧᱟᱢ ᱫᱚᱠᱚ ᱧᱟᱢᱚᱜ ᱠᱟᱱᱟ ᱠᱚ ᱢᱤᱫ ᱵᱟᱨ ᱚᱱᱠᱟ ᱫᱚᱢᱮ ᱫᱚ ᱵᱟᱝ ᱠᱚ ᱧᱟᱢᱚᱜ ᱠᱟᱱᱟ
ᱟᱞᱮ ᱥᱮᱫ ᱫᱚ ᱫᱚᱢᱮ ᱠᱚ ᱩᱰᱩᱠᱚᱜ ᱜᱮᱭᱟ ᱜᱚᱝᱜᱷᱟ ᱠᱟᱴᱠᱚᱢ ᱦᱟᱹᱠᱩ
ᱦᱳᱭ ᱦᱳᱭ ᱟᱫᱚ ᱦᱚᱸᱜᱱᱟ ᱫᱟᱜ ᱡᱟᱞᱟ ᱠᱷᱟᱹᱛᱤᱨ ᱜᱮᱛᱚ ᱱᱚᱝᱠᱟ ᱫᱚ ᱦᱩᱭᱩᱜ ᱠᱟᱱᱟ ᱵᱟᱠᱷᱟᱱ ᱫᱚ ᱩᱱᱠᱩ ᱦᱚᱸᱼᱼ ᱦᱩᱭ ᱠᱚᱜ ᱜᱮᱭᱟ ᱠᱚ ᱫᱚᱢᱮ ᱾
ᱦᱚᱸᱜᱼᱚᱭ ᱱᱮᱛᱟᱨ ᱫᱚ ᱯᱟᱹᱦᱤᱞ ᱞᱮᱠᱟ ᱫᱚ ᱟᱨ ᱵᱟᱝ ᱠᱚ ᱤᱭᱟᱹᱜ ᱠᱟᱱᱟ ᱩᱱᱠᱩ ᱠᱟᱴᱠᱚᱢ ᱫᱚ ᱜᱚᱸᱜᱷᱟ ᱠᱟᱴᱠᱚᱢ ᱾ ᱟᱨ ᱱᱮᱛᱟᱨ ᱨᱮᱱ ᱦᱚᱲ ᱫᱚ ᱤᱭᱟᱹ ᱦᱟᱞᱟᱝ ᱦᱚᱸ ᱵᱚᱱ ᱪᱟᱞᱟᱜ ᱜᱮᱭᱟ ᱡᱮ ᱚᱱᱟ ᱟᱹᱰᱤ ᱫᱷᱟᱨᱮ ᱠᱚᱛᱮ ᱯᱟᱹᱦᱤᱞ ᱦᱚᱲ, ᱯᱟᱹᱦᱤᱞ ᱵᱟᱵᱟ ᱟᱭᱳ ᱛᱟᱠᱚ ᱫᱚᱠᱚ ᱞᱟᱹᱭᱟ ᱡᱮ ᱪᱟᱞᱟᱜ ᱛᱟᱦᱮᱸᱜ ᱞᱮ ᱾ ᱚᱝᱠᱟ ᱥᱤᱛᱩᱝ ᱵᱮᱲᱟ ᱦᱚᱸ, ᱳᱭ ᱥᱟᱵ ᱠᱚᱣᱟ
ᱦᱳᱭ ᱟᱞᱮ ᱜᱮᱞᱮ ᱪᱟᱞᱟᱣ ᱠᱟᱱᱟ ᱜᱤᱫᱽᱨᱟᱹ ᱨᱮ ᱫᱚᱢᱮ ᱞᱮ ᱪᱟᱞᱟᱜ ᱛᱟᱦᱮᱸᱜᱼᱟ ᱟᱞᱮ ᱦᱚᱸ᱾
ᱦᱳᱭ ᱜᱤᱫᱽᱨᱟᱹ ᱵᱮᱲᱟ ᱨᱮᱜᱮ ᱡᱟ ᱵᱚᱱ ᱪᱟᱞᱟᱣ ᱠᱟᱱᱟ ᱤᱧ ᱦᱚᱸᱧ ᱪᱟᱞᱟᱣ ᱵᱟᱲᱟ ᱠᱟᱱ ᱜᱮᱭᱟ ᱟᱫᱚ ᱩᱱᱟᱹᱜ ᱴᱟᱜ ᱫᱚ ᱵᱟᱝ ᱾
ᱜᱤᱫᱽᱨᱟᱹ ᱨᱮ ᱫᱚᱢᱮ ᱜᱚᱸᱜᱟ ᱦᱟᱞᱟᱝ ᱨᱚᱠᱚᱡ ᱦᱟᱞᱟᱝ ᱚᱱᱠᱟ ᱪᱟᱞᱟᱣ ᱦᱩᱭ ᱟᱠᱟᱱ ᱜᱮᱭᱟ ᱾
ᱦᱳᱭ ᱾
ᱟᱫᱚ
ᱛᱟᱦᱚᱞᱮ ᱤᱭᱟᱹ ᱠᱚᱫᱚ ᱢᱮᱱᱟᱜ ᱟᱥᱮ ᱵᱟᱝ ᱩᱞ ᱠᱟᱱᱴᱷᱟᱲ ᱫᱟᱨᱮ ᱠᱚ ᱟᱯᱮ ᱥᱮᱫ ᱫᱚ ᱢᱮᱱᱟᱜᱼᱟ ᱟᱥᱮ ᱵᱟᱝ?
ᱟᱸ ᱢᱮᱱᱟᱜ ᱫᱚ ᱢᱮᱱᱟᱜᱼᱟ ᱟᱫᱚ ᱦᱚᱸᱜᱼᱚ ᱱᱟ ᱡᱟᱦᱟᱸ ᱠᱟᱱᱴᱷᱟᱲ ᱫᱷᱟᱨᱮ ᱫᱚ ᱩᱱᱟᱹᱜ ᱫᱚ ᱵᱟᱹᱱᱩᱜᱼᱟ ᱟᱞᱮ ᱥᱮᱫ ᱫᱚ ᱾
ᱚᱸ ᱾
ᱟᱯᱮ ᱥᱮᱫ ᱫᱚ ᱪᱮᱫ ᱞᱮᱠᱟ?
ᱟᱞᱮ ᱥᱮᱫ ᱦᱚᱸ ᱠᱟᱱᱴᱷᱟᱲ ᱫᱚ ᱟᱞᱮᱭᱟᱜ ᱢᱮᱱᱟᱜ ᱫᱚ ᱢᱮᱱᱟᱜ ᱛᱟᱞᱮᱭᱟ ᱩᱱᱟᱹᱜ ᱫᱚ ᱵᱟᱝ ᱡᱚᱜ ᱜᱮᱭᱟ ᱾ ᱫᱟᱨᱮ ᱫᱚ ᱢᱮᱱᱟᱜ ᱛᱟᱞᱮᱭᱟ, ᱟᱨ ᱩᱞ ᱫᱚ ᱫᱚᱢᱮ ᱢᱮᱱᱟᱜ ᱛᱟᱞᱮᱭᱟ ᱢᱟᱱᱮ ᱨᱚᱦᱚᱭ ᱠᱟᱫᱟᱞᱮ ᱱᱟᱨᱥᱟᱨᱤ ᱫᱟᱨᱮ ᱾ ᱪᱷᱳᱴᱳ ᱪᱷᱳᱴᱳ ᱜᱮᱭᱟ᱾ ᱟᱹᱰᱤ ᱪᱷᱳᱴᱳ ᱜᱮᱭᱟ᱾ ᱢᱟᱱᱮ ᱚᱛ ᱨᱮᱜᱮ ᱫᱚᱢᱮ ᱫᱚᱢᱮ ᱡᱚᱜ ᱜᱮᱭᱟ᱾
ᱟᱪᱪᱷᱟ᱾
ᱯᱟᱪ ᱪᱷᱳᱴᱤ ᱢᱮᱱᱟᱜᱼᱟ, ᱮᱛᱚ ᱡᱚᱜᱼᱟ ᱾
ᱟᱫᱚ ᱚᱱᱟ ᱫᱚᱯᱮ ᱟᱹᱠᱷᱚᱨᱤᱧᱟ ᱵᱟᱝ?
ᱵᱟᱞᱮ ᱟᱹᱠᱷᱨᱤᱧᱼᱟ, ᱫᱚᱢᱮ ᱠᱚ ᱡᱚᱢᱟ᱾ ᱟᱫᱚ ᱟᱹᱠᱷᱨᱤᱧᱟ ᱫᱚ ᱵᱟᱝ, ᱡᱚᱢ ᱛᱮᱜᱮ ᱦᱚᱲ ᱵᱟᱠᱚ ᱠᱩᱲᱟᱹᱣᱼᱟ ᱾ ᱜᱚᱴᱟ ᱟᱹᱛᱩ ᱨᱮᱱ ᱦᱚᱲ ᱠᱚ ᱦᱤᱡᱩᱜ ᱟᱠᱚ᱾ ᱫᱤᱠᱩ ᱠᱚ ᱫᱚᱢᱮ ᱢᱟᱱᱮ ᱨᱟᱥᱛᱟ ᱫᱷᱟᱨᱮ ᱜᱮᱭᱟ ᱛᱚ᱾ ᱫᱚᱢᱮ ᱠᱚ ᱡᱚᱢᱟ᱾ ᱟᱫᱚ ᱵᱟᱞᱮ ᱢᱟᱱᱟ ᱠᱚ ᱜᱮᱭᱟ, ᱢᱟᱱᱟ ᱦᱚᱸ, ᱟᱨ ᱟᱹᱠᱷᱨᱤᱧ ᱦᱚᱸ ᱵᱟᱝ ᱟᱹᱠᱷᱨᱤᱧ ᱦᱚᱲ ᱦᱚᱸ ᱵᱟᱹᱱᱩᱜ ᱠᱚᱣᱟ, ᱡᱮ ᱟᱹᱠᱷᱨᱤᱧ ᱟᱠᱚ ᱾
ᱟᱪᱪᱷᱟ, ᱟᱪᱪᱷᱟ, ᱟᱫᱚ ᱦᱳᱭ ᱟᱫᱚ ᱚᱱᱟ ᱠᱚᱦᱚᱸ ᱟᱨ ᱦᱚᱭᱼᱚᱭ ᱱᱤᱛᱟᱨ ᱫᱚ ᱯᱤᱭᱟᱹᱨᱤ ᱠᱩᱧ ᱧᱮᱞ ᱮᱫᱟ, ᱯᱤᱭᱟᱹᱨᱤ ᱦᱩᱭ
ᱚ ᱟᱨ ᱯᱤᱭᱟᱹᱨᱤ ᱫᱟᱨᱮ ᱦᱚᱸ ᱯᱩᱨᱟᱹ ᱢᱮᱱᱟᱜ ᱛᱟᱞᱮᱭᱟ᱾ ᱯᱟᱸᱪ-ᱪᱷᱚᱴᱤ ᱯᱤᱭᱟᱹᱨᱤ ᱫᱟᱨᱮ ᱢᱮᱱᱟᱜ ᱛᱟᱞᱮᱭᱟ᱾ ᱟᱨ ᱮᱛᱚ ᱡᱚ ᱠᱟᱱᱟ᱾ ᱤᱧ ᱡᱚᱠᱷᱚᱱᱤᱧ ᱦᱮᱡ ᱮᱱᱟ ᱢᱟᱱᱮ ᱱᱚᱸᱰᱮ, ᱚᱲᱟᱜ ᱠᱷᱚᱱᱟᱜ
ᱦᱳᱭ, ᱦᱳᱭ ᱾
ᱫᱚᱢᱮ ᱡᱚ ᱠᱟᱱᱟ᱾ ᱛᱟᱨᱯᱚᱨᱮ ᱜᱟᱹᱛᱮ ᱠᱚ ᱯᱷᱳᱱᱤᱧ ᱠᱟᱱᱟ ᱪᱮ ᱡᱟᱦᱟᱱᱟᱜ ᱠᱚ ᱢᱮᱱᱟᱜ ᱠᱷᱟᱱ ᱟᱹᱜᱩ ᱛᱚᱨᱟᱭ ᱢᱮ᱾ ᱟᱨ ᱩᱱᱠᱩ ᱦᱚᱸᱧ ᱟᱥᱟ ᱠᱮᱫ ᱠᱚᱣᱟ ᱤᱫᱤᱭᱟᱹᱧ ᱤᱫᱤᱭᱤᱹᱧ ᱛᱟᱨᱯᱚᱨᱮ ᱟᱫᱚ ᱦᱤᱡᱩᱜ ᱥᱚᱢᱚᱭ ᱢᱟᱱᱮ ᱮᱛᱚ ᱵᱮᱜᱽ ᱠᱚ ᱵᱮᱥᱤᱭᱮᱱ ᱛᱤᱧᱟᱹ, ᱟᱫᱚ ᱟᱹᱜᱩ ᱦᱚᱸ ᱵᱟᱹᱧ ᱫᱟᱲᱮᱭᱟ ᱮᱫᱟ᱾ ᱟᱫᱚ ᱢᱤᱛᱟᱹᱧ ᱠᱟᱱᱟ ᱠᱚ ᱩᱱ ᱫᱤᱱ ᱠᱷᱚᱱᱟᱜ ᱞᱮ ᱢᱮᱛᱟᱫ ᱢᱮᱭᱟ ᱥᱩᱫᱩᱢ ᱟᱹᱥᱟ ᱠᱟᱜ ᱞᱮᱭᱟ ᱟᱨ ᱟᱹᱜᱩ ᱫᱚ ᱵᱟᱝ ᱟᱹᱜᱩᱣᱟᱫ ᱞᱮᱭᱟ ᱾ ᱟᱫᱚ ᱤᱧ ᱫᱚ ᱪᱟᱞᱟᱜ ᱟᱹᱧ ᱟᱨᱤᱧ ᱟᱹᱜᱩᱣᱟᱯᱮ ᱵᱟᱝ, ᱤᱫᱤ ᱯᱮᱭᱟ ᱪᱚᱞᱚ
ᱦᱳᱭ, ᱛᱚ ᱾ ᱟᱫᱚ ᱩᱱᱟᱹᱜ ᱜᱟᱱ ᱫᱚ ᱦᱳᱭ ᱪᱤᱠᱟᱹᱛᱮᱢ ᱤᱫᱤᱭᱟ, ᱵᱮᱜᱽ ᱠᱚᱦᱚᱸ ᱟᱹᱰᱤ ᱩᱥᱛᱟᱹ ᱦᱩᱭ ᱞᱮᱱ
ᱦᱳᱭ ᱟᱨ ᱮᱠᱞᱟᱹ ᱜᱮ ᱦᱤᱡᱩᱜ ᱪᱟᱞᱟᱜ ᱦᱩᱭᱩᱜᱼᱟ, ᱛᱟᱦᱞᱮ ᱵᱮᱜᱽ ᱵᱟᱨᱭᱟ ᱯᱮᱭᱟ ᱵᱮᱜᱽ ᱛᱟᱦᱮᱸ ᱢᱟᱱᱮ ᱵᱟᱥ ᱨᱮ ᱟᱵᱟᱨ ᱵᱷᱤᱲᱚᱜᱼᱟ, ᱫᱚᱢᱮ ᱾ ᱠᱚᱥᱴᱚ ᱜᱮ ᱵᱩᱡᱷᱟᱹᱣ ᱜᱮᱭᱟ ᱾
ᱟᱪᱪᱷᱟ, ᱟᱫᱚ ᱱᱚᱝᱠᱟ ᱛᱟᱦᱞᱮ ᱟᱯᱮ ᱥᱮᱫ ᱟᱨ ᱱᱚᱜᱼᱚᱭ ᱱᱚᱝᱠᱟ ᱤᱭᱟᱹ ᱛᱟᱞᱮ ᱠᱚᱫᱚ ᱵᱤᱞᱤᱜ
ᱚ ᱦᱚᱸ ᱛᱟᱞᱮ ᱦᱚᱸ ᱟᱞᱮᱭᱟᱜ ᱜᱮ ᱫᱚᱢᱮ ᱢᱮᱱᱟᱜ ᱛᱟᱞᱮᱭᱟ, ᱛᱟᱞᱮ ᱫᱟᱨᱮ ᱦᱚᱸ ᱫᱚᱢᱮ ᱢᱮᱱᱟᱜ ᱛᱟᱞᱮᱭᱟ ᱾
ᱟᱻᱪᱪᱷᱟ, ᱟᱻᱪᱪᱷᱟ ᱾
ᱟᱨ ᱱᱚᱸᱰᱮ ᱤᱧ ᱡᱟᱦᱟᱸ ᱨᱮᱧ ᱛᱟᱦᱮᱱ ᱜᱮᱭᱟ᱾ ᱱᱚᱸᱰᱮ ᱯᱩᱨᱟᱹ ᱩᱰᱤᱥᱟ, ᱡᱷᱟᱹᱲᱠᱷᱚᱸᱰ ᱚᱱᱛᱮᱱ ᱠᱚᱦᱚᱸ ᱢᱟᱱᱮ ᱩᱸ ᱯᱩᱨᱟᱹ ᱱᱚᱫᱤᱭᱟ ᱚᱱᱛᱮᱱ ᱠᱚ ᱢᱮᱱᱟᱜ ᱠᱟᱜ ᱠᱚᱣᱟ᱾ ᱛᱟᱦᱞᱮ ᱫᱚ ᱟᱨ ᱠᱩᱥᱤᱭᱟᱜ ᱜᱮᱭᱟ, ᱠᱤᱱ ᱱᱚᱛᱮ ᱫᱤᱥᱚᱢ ᱢᱟᱱᱠᱤ ᱢᱮᱛᱟᱣ ᱠᱚᱣᱟ ᱤᱧ ᱡᱚᱛᱷᱟ ᱞᱤᱧ ᱫᱤᱥᱤ ᱯᱮᱭᱟ, ᱛᱟᱞᱮ ᱯᱤᱴᱟᱹ ᱡᱚᱢ᱾
ᱟᱪᱪᱷᱟ᱾ ᱟᱫᱚ ᱦᱳᱭ ᱛᱟᱦᱚᱞᱮ ᱟᱯᱮ ᱥᱮᱫ ᱫᱚ ᱛᱟᱦᱞᱮ ᱚᱱᱟ ᱡᱟᱦᱟᱸ ᱜᱚᱢᱦᱟ ᱵᱚᱱ ᱢᱮᱱᱟ, ᱜᱚᱢᱦᱟ ᱫᱚ ᱟᱯᱮᱥᱮᱫ ᱫᱚ ᱦᱩᱭᱩᱜᱼᱟ ᱥᱮ ᱵᱟᱝ ᱦᱩᱭᱩᱜᱼᱟ?
ᱦᱚᱜᱼᱚᱭ ᱜᱚᱢᱦᱟ ᱯᱚᱨᱚᱵᱽ ᱨᱮᱜᱮ᱾
ᱚ ᱟᱪᱪᱷᱟ, ᱟᱫᱚ ᱱᱚᱣᱟ ᱢᱟ ᱚᱱᱮ ᱵᱷᱟᱫᱚᱨ ᱵᱚᱸᱜᱟ ᱢᱩᱪᱟᱹᱫ ᱨᱮ ᱦᱩᱭᱩᱜ ᱛᱟᱵᱚᱱᱟ ᱦᱮᱸ ᱥᱮ ᱵᱟᱝ?
ᱦᱩᱸ᱾
ᱟᱫᱚ ᱦᱳᱭ ᱩᱱ ᱚᱠᱛᱚ ᱜᱮᱫᱚ ᱛᱟᱞᱮ ᱯᱤᱴᱷᱟᱹ ᱫᱚ ᱛᱟᱞᱮ ᱨᱮᱱᱟᱜ ᱫᱚᱵᱚᱱ ᱵᱮᱱᱟᱣᱟ ᱟᱨ ᱱᱚᱝᱠᱟ ᱞᱟᱦᱟ ᱠᱷᱚᱱ ᱦᱚᱸᱵᱚ ᱵᱮᱱᱟᱣ ᱫᱚᱵᱚᱱ ᱵᱮᱱᱟᱣᱟ᱾ ᱟᱫᱚ ᱚᱱᱟ ᱫᱚᱵᱚᱱ ᱡᱚᱢᱟ, ᱟᱫᱚ ᱩᱱ ᱦᱤᱞᱳ ᱫᱚ ᱜᱚᱢᱦᱟ ᱫᱚ ᱢᱤᱫᱴᱟᱝ ᱯᱚᱨᱚᱵᱽ ᱢᱮᱱᱛᱮ ᱵᱚᱱ ᱢᱟᱱᱟᱣᱟ ᱟᱨ ᱱᱚᱝᱠᱟ ᱜᱚᱞᱯᱚ ᱠᱟᱛᱮ ᱜᱮ ᱟᱹᱰᱤ ᱜᱮ ᱟᱸᱡᱚᱢ ᱵᱟᱲᱟᱭᱮᱱ ᱜᱮᱭᱟ ᱡᱮ ᱩᱱᱠᱩᱣᱟᱜ ᱫᱚ ᱜᱚᱢᱦᱟ ᱫᱚ ᱛᱮᱫᱚ ᱪᱮᱫ ᱦᱚᱸ ᱵᱟᱠᱚ ᱵᱩᱡᱽ ᱫᱟᱲᱮᱭᱟᱜ ᱠᱟᱱᱟ ᱡᱮ ᱜᱚᱢᱟ ᱫᱚ ᱟᱵᱟᱨ ᱪᱮᱫ ᱠᱟᱱᱟ?
ᱠᱤᱪᱷᱩ-ᱠᱤᱪᱷᱩ ᱦᱚᱲ᱾
ᱦᱳᱭ, ᱦᱳᱭ᱾
ᱚ ᱡᱩᱫᱟᱹ ᱡᱩᱫᱟᱹ ᱛᱟᱞᱮ ᱫᱟᱨᱮ ᱜᱮ ᱵᱟᱹᱱᱩᱜᱼᱟ, ᱛᱟᱦᱞᱮ?
ᱟ ᱫᱚ ᱢᱮᱱᱟᱜ ᱨᱮᱦᱚᱸ ᱟᱫᱚ ᱩᱱᱠᱩᱣᱟᱜ ᱫᱚ ᱚᱱᱟ ᱜᱚᱢᱦᱟ ᱯᱚᱨᱚᱵᱽ ᱢᱮᱱᱛᱮ ᱚᱱᱠᱟᱱ ᱜᱚᱢᱦᱟ ᱢᱤᱫᱴᱟᱝ ᱛᱟᱞᱮ ᱯᱤᱴᱷᱟᱹ ᱢᱤᱫᱴᱟᱝ ᱯᱚᱨᱚᱵᱽ ᱠᱟᱱᱟ ᱛᱮ ᱦᱚᱸᱜᱼᱚ ᱱᱟ ᱠᱟᱛᱷᱟ ᱫᱚ ᱩᱱᱠᱩ ᱫᱚ
ᱵᱟᱠᱚ ᱵᱷᱩᱜ ᱦᱮᱸ ᱦᱮᱸ
ᱦᱳᱭ ᱟᱨ ᱱᱚᱝᱠᱟ ᱟᱹᱰᱤ ᱢᱟᱱᱮ ᱚᱝᱠᱟ ᱵᱷᱮᱜᱟᱨ ᱵᱷᱮᱜᱟᱨ ᱧᱚᱜ ᱜᱮᱛᱟᱵᱚᱱᱟ ᱥᱟᱹᱨᱤ ᱠᱟᱛᱷᱟ ᱜᱮ ᱥᱟᱱᱛᱟᱲ ᱫᱚᱵᱚᱱ ᱥᱟᱱᱛᱟᱲ ᱫᱚᱵᱚᱱ ᱞᱟᱹᱭᱟᱹᱜᱼᱟ ᱴᱷᱤᱠ ᱜᱮᱭᱟ ᱢᱮᱱᱠᱷᱟᱱ ᱥᱟᱱᱛᱟᱲᱟᱜ ᱠᱟᱹᱢᱤ ᱠᱟᱡᱽ ᱠᱚ ᱟᱹᱰᱤᱜᱮ ᱵᱮ ᱱᱚᱝᱠᱟ ᱵᱷᱮᱜᱟᱨ ᱧᱚᱜ ᱜᱮᱭᱟ ᱦᱩᱭ
ᱛᱟᱦᱞᱮ ᱪᱮᱫ ᱠᱚ ᱞᱟᱹᱭᱟ ᱦᱩᱸ ᱱᱚᱣᱟ ᱠᱟᱹᱢᱤ ᱨᱮ ᱛᱤᱱᱟᱹᱜ ᱫᱤᱱ ᱢᱟᱲᱟᱝ ᱠᱷᱚᱱᱮᱢ ᱡᱚᱯᱲᱟᱣ ᱟᱠᱟᱱᱟ ᱥᱮᱞᱮᱫ ᱠᱟᱱᱟᱢ ᱱᱚᱣᱟ ᱤᱭᱟᱹ ᱨᱮ?
ᱦᱳᱭ ᱟᱫᱚ ᱦᱩᱭᱩᱜ ᱜᱮᱭᱟ ᱚᱱᱠᱟ ᱰᱷᱮᱨ ᱫᱤᱱ ᱜᱮ ᱟᱫᱚ ᱱᱚᱣᱟ ᱠᱚ ᱵᱟᱨᱮ ᱠᱟᱛᱮᱫ ᱫᱚ ᱩᱱᱟᱹᱜ ᱫᱚ ᱵᱟᱞᱟᱝ ᱜᱚᱞᱯᱚᱭᱟ ᱜᱚᱞᱯᱚ ᱭᱟᱞᱟᱝ ᱠᱷᱟᱱ ᱚᱠᱛᱚ ᱠᱚ ᱛᱟᱦᱮᱸ ᱞᱮᱱᱠᱷᱟᱱ
ᱦᱳᱭ
ᱦᱳᱭ ᱟᱫᱚ
ᱦᱮ ᱟᱹᱰᱤ ᱡᱟᱜᱟ ᱨᱮ ᱦᱚᱲ ᱥᱮᱫ ᱨᱚᱲ ᱦᱩᱭᱩᱜ ᱠᱟᱱᱟ ᱵᱷᱟᱜᱤ ᱵᱩᱡᱷᱟᱹᱜ ᱠᱟᱱᱟ ᱟᱨᱠᱤ ᱜᱚᱴ ᱴᱟ ᱥᱮᱱᱟᱜ ᱟᱹᱨᱤᱪᱟᱹᱞᱤ ᱠᱚ ᱵᱩᱡᱽ ᱦᱩᱭᱩᱜ ᱠᱟᱱᱟ ᱟᱨᱠᱤ ᱚᱱᱟᱧ ᱠᱩᱞᱤᱭᱮᱫ ᱢᱮᱭᱟ
ᱦᱳᱭ ᱵᱩᱡᱽ ᱫᱚ ᱵᱩᱡᱩᱜᱚᱜ ᱠᱟᱱ ᱜᱮᱭᱟ ᱟᱹᱰᱤ ᱠᱤᱪᱷᱩ ᱵᱩᱡᱽ ᱫᱚ ᱵᱩᱡᱩᱜᱚᱜ ᱠᱟᱱᱟ ᱱᱚᱜ ᱚᱭ ᱵᱚᱱ ᱨᱚᱯᱚᱲ ᱠᱟᱱᱟ ᱵᱚᱱ
ᱦᱮᱸ
ᱟᱫᱚ ᱟᱯᱮᱥᱮᱫ ᱚᱠᱟᱞᱮᱠᱟ ᱟᱞᱮᱥᱮᱫ ᱚᱠᱟᱞᱮᱠᱟ ᱡᱷᱚᱛᱚ ᱠᱚ ᱡᱷᱚᱛᱚ ᱜᱮᱵᱚᱱ ᱥᱚᱫᱚᱨ ᱮᱫᱟ
ᱦᱳᱭ ᱚᱱᱟ ᱡᱤᱱᱤᱥ ᱴᱟᱜ ᱛᱮᱵᱚᱱ ᱥᱚᱫᱚᱨ ᱮᱫᱟ ᱡᱮ ᱟᱞᱮᱥᱮᱫ ᱫᱚ ᱱᱚᱣᱟ ᱱᱚᱝᱠᱟᱱᱟᱜ ᱯᱚᱨᱚᱵᱽ ᱢᱮᱱᱟᱜ ᱥᱮ ᱪᱮᱫ ᱱᱚᱣᱟ ᱱᱚᱣᱟᱞᱮ ᱪᱟᱥᱵᱟᱥ ᱜᱮᱭᱟ ᱟᱨ ᱠᱤ ᱵᱟᱲᱟᱭ ᱧᱟᱢ ᱫᱟᱵᱚᱱ
ᱦᱳᱭ ᱟᱫᱚ ᱦᱳᱭ ᱮᱱᱠᱷᱟᱱ ᱛᱟᱦᱚᱞᱮ ᱱᱚᱜᱼᱚᱭ ᱡᱟᱦᱟᱸ ᱵᱷᱟᱫᱚᱨ ᱵᱚᱸᱜᱟ ᱨᱮ ᱟᱨᱚ ᱱᱚᱝᱠᱟ ᱛᱟᱦᱚᱞᱮ ᱟᱵᱚᱣᱟᱜ ᱡᱟᱦᱟᱸ ᱞᱮᱠᱟᱱᱟᱜ ᱯᱚᱨᱚᱵᱽ ᱠᱚ ᱢᱮᱱᱟᱜᱼᱟ ᱚᱱᱠᱟᱢ ᱫᱤᱥᱟᱹᱭᱮᱼᱟ? ᱟᱨ ᱵᱟᱝ ᱟᱯᱮ ᱥᱮᱫ ᱦᱩᱭᱩᱜᱼᱟ ᱱᱚᱝᱠᱟ ᱵᱷᱟᱫᱚᱨ ᱵᱚᱸᱜᱟ ᱮ ᱦᱳᱭ ᱦᱤᱡᱩᱜ ᱠᱟᱱ ᱱᱚᱜᱼᱚᱭ ᱵᱷᱟᱫᱚᱨ ᱵᱚᱸᱜᱟ
ᱯᱟᱨᱚᱢᱮᱱ ᱛᱟᱞᱮᱭᱟ ᱟᱥᱟᱲ ᱵᱚᱸᱜᱟ ᱟᱨ ᱡᱚᱠᱷᱚᱱ ᱤᱭᱟᱹ ᱵᱚᱱ ᱡᱚᱢ ᱠᱮᱫᱟ ᱠᱟᱱᱴᱷᱟᱨ ᱠᱟᱱᱴᱷᱟᱲ
ᱦᱳ ᱦᱳᱭ
ᱩᱱ ᱯᱟᱨᱚᱢᱮᱱ ᱛᱟᱞᱮᱭᱟ ᱚᱱᱮ ᱢᱟᱨᱟᱝ ᱯᱚᱨᱚᱵᱽ᱾
ᱟᱪᱪᱷᱟ ᱚᱱᱟᱫᱚ
ᱠᱷᱟᱫᱤᱨᱟᱹᱱᱤ ᱟᱸᱡᱚᱢ ᱵᱟᱲᱟ ᱟᱠᱟᱜ ᱜᱮᱭᱟ ᱯᱮ?
ᱦᱳᱭ ᱦᱳᱭ
ᱦᱳᱭ
ᱟᱪᱪᱷᱟ ᱮ ᱠᱷᱟᱹᱫᱤ ᱨᱟᱱᱤ ᱫᱚ ᱟᱸᱡᱚᱢ ᱫᱚ ᱦᱩ ᱟᱠᱟᱱ ᱜᱮᱭᱟ᱾
ᱪᱟᱞᱟᱣ ᱦᱩᱭ ᱠᱟᱱᱟ ᱥᱮ ᱵᱟᱝ ᱪᱟᱞᱟᱣ ᱦᱮᱡ ᱠᱟᱱᱟ ᱯᱮ ᱥᱮ ᱵᱟᱝ?
ᱦᱳᱭ ᱪᱟᱞᱟᱣ ᱫᱚ ᱦᱩᱭ ᱠᱟᱱ ᱜᱮᱭᱟ ᱟᱫᱚ ᱥᱩᱨ ᱜᱮᱭᱟ
ᱚ
ᱟᱫᱚ ᱛᱟᱦᱚᱞᱮ ᱩᱸ ᱟᱨᱚ ᱱᱚᱝᱠᱟᱱᱟᱜ ᱯᱚᱨᱚᱵᱽ ᱠᱚ ᱡᱟᱦᱟᱸ ᱤᱭᱟᱹ ᱮᱸᱫᱮ ᱠᱚᱠᱚ ᱢᱮᱱᱫᱟ, ᱮᱸᱫᱮ ᱠᱚ ᱱᱚᱣᱟ ᱠᱚᱨᱮᱜ ᱦᱩᱭ ᱫᱚ ᱦᱩᱭ ᱵᱟᱲᱟᱜ ᱜᱮᱭᱟ᱾ ᱚᱠᱟ ᱠᱚᱨᱮᱫ ᱪᱚ ᱠᱷᱟᱱ᱾
ᱦᱳᱭ ᱦᱳᱭᱳᱜ ᱜᱮᱭᱟ ᱮᱸᱫᱮ ᱦᱚᱸ ᱟᱸᱢᱚᱢ ᱠᱟᱱ ᱜᱮᱭᱟ ᱚᱱᱟ ᱥᱩᱨ ᱠᱚᱨᱮᱜ ᱜᱮ᱾
ᱟᱪᱪᱷᱟ᱾ ᱟᱫᱚ ᱱᱚᱝᱠᱟ ᱮᱸᱫᱮ ᱠᱚᱨᱮᱫ ᱫᱚ ᱟᱫᱚ ᱪᱮᱫ ᱞᱮᱠᱟ ᱠᱷᱟᱡ ᱚᱠᱚᱭ ᱠᱚᱠᱚ ᱯᱩᱡᱟᱹᱭᱮᱫᱟ ᱱᱚᱣᱟ ᱠᱚᱫᱚ ᱵᱟᱲᱟᱭ ᱵᱟᱹᱱᱩᱜᱼᱟ᱾ ᱮᱸᱫᱮ ᱤᱫᱤ ᱠᱟᱛᱮᱫ ᱫᱚ ᱟᱢᱮᱢ ᱵᱟᱲᱟᱭ ᱠᱷᱟᱱ ᱦᱳᱭ ᱚᱱᱟ ᱢᱟᱱᱮ ᱟᱵᱚ ᱦᱚᱲ ᱠᱚ ᱮᱸᱫᱮ ᱠᱚᱨᱮᱜ ᱫᱚ ᱢᱟᱱᱮ ᱟᱵᱚ ᱦᱚᱲ ᱠᱚ ᱵᱚᱸᱜᱟ ᱵᱩᱨᱩᱭ ᱜᱮᱭᱟ ᱥᱮ ᱱᱚᱝᱠᱟ ᱫᱤᱠᱩ ᱠᱚ ᱵᱚᱸᱜᱟ ᱵᱩᱨᱩᱭ ᱜᱮᱭᱟ?
ᱵᱟᱝ ᱡᱟᱱᱤᱡ ᱮᱸᱫᱮ ᱨᱮᱫᱚ ᱡᱟᱱᱤᱡ ᱠᱷᱟᱱ ᱦᱚᱲ ᱫᱚ ᱡᱟᱹᱱᱤᱡ ᱵᱟᱝ᱾ ᱢᱟᱱᱮ ᱩᱝᱠᱩ ᱮᱢᱟᱱ ᱛᱮᱢᱟᱱ ᱩᱝᱠᱩ ᱪᱮᱞᱮ ᱢᱟᱦᱞᱮ ᱠᱚ ᱤᱭᱟᱹ ᱠᱚ ᱪᱤᱞᱤ ᱠᱚ ᱵᱟᱝ ᱩᱝᱠᱩ ᱡᱟᱹᱱᱤᱡ ᱠᱷᱟᱱ᱾ ᱡᱚᱛᱚᱴᱟᱧ ᱵᱚᱱ ᱵᱟᱲᱟᱭᱟ ᱤᱧ᱾
ᱟᱪᱪᱷᱟ᱾ ᱟᱫᱚ ᱦᱳᱭ, ᱦᱳᱭ ᱫᱟᱲᱮᱭᱟᱜᱼᱟ᱾ ᱮᱸ ᱟᱫᱚ ᱚᱱᱟᱜᱮ ᱵᱟᱲᱟᱭ ᱵᱟᱹᱱᱩᱜᱼᱟ ᱦᱳᱭ ᱥᱟᱱᱛᱟᱲᱟᱜ ᱫᱚ
ᱡᱟᱹᱱᱤᱡ ᱠᱷᱟᱱ ᱵᱟᱲᱟᱭᱟ ᱟᱨᱠᱤ, ᱥᱚᱴᱷᱤᱠ ᱚᱱᱟ ᱱᱤᱭᱮ ᱫᱚ ᱠᱷᱚᱸᱫᱨᱚᱝ ᱵᱟᱝ ᱦᱩᱭ ᱟᱠᱟᱱᱟ ᱟᱨᱠᱤ᱾
ᱟᱫᱚ ᱚᱝᱠᱟ ᱮᱸᱫᱮ ᱮᱸᱫᱮ ᱠᱚ ᱢᱮᱱᱟ ᱛᱚ ᱟᱫᱚ, ᱛᱟᱦᱚᱞᱮ ᱮᱸᱫᱮ ᱫᱚ ᱟᱫᱚ ᱤᱱᱟᱹ ᱠᱷᱟᱹᱛᱤᱨ ᱟ ᱟᱵᱚ